ᱜᱚᱝᱠᱮ ᱡᱚᱦᱟᱨ ᱜᱮ ᱟᱨ ᱥᱟᱹᱜᱩᱱ ᱥᱮᱛᱟᱜ ᱥᱟᱶ ᱥᱟᱶᱛᱮ ᱾
ᱦᱮᱸ ᱜᱚᱝᱠᱮ ᱥᱟᱹᱜᱩᱱ ᱥᱮᱛᱟᱜ ᱾
ᱟᱨ ᱛᱚᱵᱮ ᱚᱭ ᱞᱟᱦᱟ ᱟᱠᱷᱲᱟ ᱨᱮᱢᱟ ᱡᱚ-ᱵᱤᱞᱤ ᱵᱟᱵᱚᱫ ᱛᱮᱞᱟᱝ ᱜᱟᱯᱟᱞᱢᱟᱨᱟᱣ ᱞᱮᱱ ᱾ ᱟᱫᱚ ᱱᱤᱭᱟᱹᱢᱟᱧ ᱥᱮ ᱧᱤᱛᱚᱜ ᱢᱟ ᱱᱚᱜᱼᱚᱭ ᱦᱟᱜ ᱱᱚᱣᱟ ᱡᱟᱹᱯᱩᱫ ᱫᱤᱱ ᱚᱠᱛᱮ ᱠᱟᱱᱟ ᱥᱮ ᱢᱮᱱ ᱫᱟᱲᱮᱭᱟᱜ ᱦᱩᱲᱩ ᱨᱚᱦᱚᱭ ᱠᱚ ᱮᱛᱚᱦᱚᱵ ᱵᱟᱲᱟᱣ ᱠᱟᱱᱟ ᱱᱟᱞᱮ ᱦᱟᱜ᱾ ᱛᱟᱯᱮ ᱥᱮᱜ ᱜᱮ ᱢᱟᱱᱮ ᱪᱮᱞᱠᱟ ᱫᱟᱜ ᱡᱟᱹᱲᱤ ᱠᱚ ᱦᱩᱭᱩᱜ ᱠᱟᱱᱟ ᱥᱮ ᱪᱮᱫ ᱞᱮᱠᱟ ᱦᱚᱭ ᱦᱤᱸᱥᱤᱫ ᱟᱯᱮ ᱥᱮᱱᱟᱜ?
ᱜᱚᱝᱠᱮ ᱱᱚᱣᱟ ᱠᱚᱨᱮ ᱢᱟ ᱫᱟᱜ ᱡᱟᱹᱲᱤ ᱢᱟ ᱦᱚᱞᱟ ᱢᱟᱸᱫᱷᱮᱨ ᱢᱟ ᱦᱩᱭᱮᱱᱟ ᱟᱫᱚ ᱦᱚᱞᱟ ᱫᱚ ᱵᱟᱝ ᱦᱩᱭ ᱛᱮᱱᱟᱣ ᱢᱟᱸᱫᱮᱨ ᱢᱤᱫ ᱫᱷᱟᱣ ᱯᱷᱤᱣᱤ ᱯᱷᱤᱣᱤ ᱢᱤᱫ ᱵᱟᱨ ᱫᱷᱟᱣ ᱡᱚᱨᱚ ᱜᱚᱫ ᱞᱮᱫᱟ ᱟᱨᱠᱤ ᱾
ᱟᱪᱪᱷᱟ ᱟᱪᱪᱷᱟ
ᱟᱫᱚ ᱛᱮᱦᱮ ᱦᱚᱞᱟ ᱛᱮᱦᱮᱧ ᱛᱮᱫᱚ ᱦᱟᱸᱜ ᱵᱟᱭ ᱡᱚᱨᱚ ᱠᱟᱫᱟ ᱦᱟᱸᱜ ᱾ ᱦᱮᱸ ᱟᱫᱚ ᱚᱱᱟᱜᱮ ᱦᱟᱸᱜ ᱵᱟᱭ ᱡᱚᱨᱚ ᱞᱮᱠᱷᱟᱱ ᱪᱤᱠᱟᱹᱛᱮ ᱦᱟᱸᱜ ᱡᱚ ᱨᱚᱦᱚᱭᱷ ᱠᱚ ᱫᱚᱦᱚ ᱠᱤᱱ ᱞᱟᱦᱟ ᱫᱟᱲᱮᱭᱟᱜᱼᱟ ᱵᱟᱵᱤᱱ ᱞᱟᱦᱟ ᱫᱟᱲᱮᱭᱟᱜᱼᱟ ᱥᱮ ᱫᱟᱜ ᱪᱷᱟᱲᱟ ᱛᱚ ᱪᱮᱫ ᱵᱟᱝ ᱜᱟᱱᱚᱜ ᱠᱟᱱ ᱛᱟᱵᱚᱱᱟ ᱾
ᱦᱩᱸ ᱦᱩᱸ ᱦᱩᱸ ᱚᱱᱮ ᱚᱱᱟ ᱢᱟ ᱠᱟᱱ ᱜᱤᱭᱟ ᱮᱱᱛᱮᱜ ᱚᱠᱚᱭ ᱠᱚ ᱟᱵᱚ ᱛᱤᱱᱟᱹᱜ ᱪᱟᱹᱥᱤ ᱦᱚᱲ ᱢᱮᱱᱟᱜ ᱵᱚᱱᱟ᱾ ᱟᱨ ᱱᱚᱣᱟᱫᱽ ᱥᱤᱨᱢᱟᱫᱽ ᱡᱟᱹᱲᱤ ᱫᱟᱜ ᱵᱷᱩᱨᱥᱟ ᱢᱮᱱᱟᱜ ᱵᱚᱱᱟ ᱩᱱᱠᱩ ᱞᱟᱹᱜᱤᱫ ᱫᱚᱝ ᱱᱚᱣᱟᱢ ᱢᱟᱱᱮ ᱥᱮᱨᱢᱟ ᱫᱟᱜ ᱫᱚ ᱟᱹᱰᱤᱜᱮ ᱞᱟᱹᱠᱛᱤᱭᱟ ᱵᱟᱠᱷᱟᱡ ᱪᱟᱥᱼᱵᱟᱥ ᱜᱮ ᱵᱟᱝ ᱦᱩᱭᱩᱜ ᱛᱟᱵᱚᱱᱟ ᱾ ᱛᱚ ᱚᱱᱠᱟᱜᱮ ᱟᱞᱮ ᱦᱚᱸ ᱢᱟᱱᱮ ᱱᱚᱣᱟ ᱥᱮᱨᱢᱟ ᱫᱟᱜ ᱡᱟᱹᱲᱤ ᱛᱟᱸᱟᱹᱜᱤ ᱨᱮᱜᱮ ᱛᱟᱦᱮᱸ ᱠᱟᱱᱟ ᱟᱭᱢᱟ ᱫᱤᱱ ᱠᱷᱚᱱ ᱟᱫᱚ ᱦᱚᱞᱟ ᱢᱫᱷᱮᱨ ᱨᱮᱜᱮ ᱛᱷᱚᱲᱟᱭ ᱫᱟᱜ ᱵᱟᱲᱟ ᱟᱠᱟᱫ ᱞᱮᱭᱟ᱾ ᱟᱨᱠᱷᱟᱡ ᱚᱱᱟ ᱠᱷᱚᱡ ᱞᱟᱦᱟ ᱨᱮᱢᱟ ᱡᱷᱤᱯᱤᱨ ᱡᱷᱤᱯᱤᱨᱮ ᱫᱟᱜᱟ ᱟᱨ ᱢᱟᱱᱮ ᱠᱷᱮᱛ ᱠᱚᱦᱚᱸ ᱵᱟᱝᱢ ᱯᱮᱨᱮᱡᱚᱜᱼᱟ᱾ ᱟᱫᱚ ᱦᱚᱞᱟ ᱜᱮ ᱦᱟᱸᱜ ᱢᱟᱱᱮ ᱥᱮᱛᱟᱜ ᱥᱮᱛᱟᱜ ᱟᱹᱰᱤ ᱡᱟᱹᱥᱛᱤ ᱫᱟᱜ ᱵᱟᱲᱟ ᱠᱮᱫᱟ ᱟᱫᱚ ᱟᱹᱰᱤ ᱡᱟᱹᱥᱛᱤ ᱫᱚ ᱮᱱᱦᱚᱸ ᱠᱷᱮᱛ ᱨᱮ ᱫᱚ ᱵᱟᱝ ᱯᱮᱨᱮᱡ ᱟᱠᱟᱱᱟ ᱮᱱ ᱨᱮᱦᱚᱸ ᱢᱟᱱᱮ ᱛᱷᱚᱲᱟ ᱜᱟᱱ ᱫᱚ ᱢᱟᱱᱮ ᱞᱚᱦᱚᱫ ᱵᱟᱲᱟ ᱟᱠᱟᱱ ᱜᱮᱭᱟ ᱥᱮ ᱞᱟᱹᱦᱩᱫ ᱞᱮᱠᱟ ᱦᱩᱭᱩᱜ ᱜᱮᱭᱟ᱾ ᱟᱫᱚ ᱢᱤᱫ ᱵᱟᱨ ᱡᱟᱭᱜᱟ ᱫᱚ ᱢᱟᱱᱮ ᱯᱮᱨᱮᱡ ᱟᱠ ᱜᱮᱭᱟ ᱢᱤᱫ ᱵᱟᱨ ᱡᱟᱭᱜᱟ ᱫᱚ ᱵᱟᱝ ᱟᱫᱚ ᱮᱱ ᱨᱮᱦᱚᱸ ᱢᱟᱱᱮ ᱟᱹᱰᱤ ᱡᱟᱹᱥᱛᱤ ᱫᱤᱱ ᱦᱩᱭᱮᱱ ᱠᱷᱟᱹᱛᱤᱨ ᱛᱮ ᱦᱟᱸᱜ ᱮᱱ ᱨᱮᱦᱚᱸ ᱦᱚᱞᱟ ᱢᱟᱫᱷᱮᱨ ᱠᱷᱚᱱ ᱠᱚ ᱮᱦᱚᱵ ᱟᱠᱟᱱᱟ ᱨᱚᱦᱚᱭ ᱮᱱᱛᱮᱫ ᱡᱩᱫᱤ ᱱᱚᱣᱟ ᱥᱤᱡᱮᱱ ᱜᱮ ᱪᱟᱵᱟ ᱞᱮᱱᱠᱷᱟᱡ ᱚᱱᱟ ᱫᱟᱜ ᱜᱮᱢ ᱛᱟᱸᱜᱤ ᱠᱷᱟᱱᱡ ᱫᱚ ᱟᱨᱦᱚᱸ ᱨᱚᱦᱚᱭ ᱜᱮ ᱵᱟᱝ ᱜᱟᱱᱚᱜᱼᱟ ᱛᱟᱭᱚᱢ ᱛᱟᱭᱚᱢ ᱫᱟᱨᱟᱭ ᱛᱮ ᱥᱮ ᱵᱟᱝ ᱚᱱᱮ ᱚᱱᱟ ᱤᱭᱟᱹ ᱛᱮᱠᱚ ᱨᱚᱦᱚᱭ ᱮᱦᱚᱵ ᱟᱠᱟᱱᱟ ᱟᱞᱮ ᱥᱮᱫ᱾
ᱟᱫᱚ ᱚᱱᱟ ᱚᱱᱟᱜᱮ ᱜᱚᱝᱠᱮ ᱠᱟᱛᱷᱟ ᱫᱚ ᱦᱟᱸᱜ ᱟᱫᱚ ᱚᱱᱟ ᱡᱟᱦᱟᱸ ᱴᱟᱭᱤᱢ ᱨᱮᱱᱟᱜ ᱡᱟᱦᱟᱸ ᱥᱤᱡᱤᱱ ᱪᱟᱥ ᱛᱟᱵᱚᱱ ᱥᱮ
ᱮᱚᱱᱠᱟᱟᱱ
ᱟᱫᱚ ᱚᱱᱟ ᱴᱟᱭᱤᱢ ᱨᱮᱜᱮ ᱛᱚ ᱨᱚᱦᱚᱭ ᱞᱮᱠᱷᱟᱱ ᱢᱟ ᱵᱷᱟᱜᱤᱜᱼᱟ, ᱵᱟᱝᱠᱷᱟᱱ ᱩᱱ ᱥᱚᱢᱚᱭ ᱧᱮᱞ ᱢᱮ ᱦᱩᱲᱩ ᱡᱚᱠᱷᱚᱱ ᱴᱟᱭᱤᱢ ᱦᱤᱡᱩᱜᱼᱟ, ᱩᱱ ᱥᱢᱚᱭ ᱧᱮᱞᱢ ᱮᱢᱚᱱ ᱴᱷᱟᱱᱰᱟ ᱧᱩᱨᱩᱜᱼᱟ᱾ ᱩᱱ ᱥᱚᱢᱚᱭ ᱫᱚ ᱢᱟᱱᱮ ᱡᱟᱦᱟᱸ ᱦᱩᱲᱩ ᱩᱰᱩᱝ ᱦᱚᱸ ᱵᱟᱝ ᱦᱩᱭᱩᱜᱼᱟ ᱩᱰᱩᱝ ᱦᱚᱪᱚᱣᱟᱭᱼᱟ ᱩᱱ ᱥᱚᱢᱚᱭ ᱫᱚ᱾
ᱢᱟᱱᱮ ᱜᱮᱞᱮ ᱦᱚᱸ ᱵᱟᱝ ᱜᱮᱞᱮᱜᱼᱟ᱾ ᱜᱮᱞᱮᱫ ᱞᱮᱱᱠᱷᱟᱱ ᱚᱱᱟᱨᱮ ᱫᱟᱱᱟ ᱵᱟᱝ ᱤᱭᱟᱹᱜᱼᱟ ᱥᱤᱨᱡᱚᱱᱚᱜᱼᱟ᱾ ᱥᱮ ᱵᱟᱝ?
ᱦᱳᱭ ᱦᱳᱭ ᱦᱳᱭ ᱚᱱᱟᱜᱮ ᱠᱟᱛᱷᱟ ᱫᱚ ᱟᱫᱚ ᱡᱮᱠᱳᱱᱳ ᱡᱤᱱᱤᱥ ᱜᱮ ᱢᱤᱫᱴᱟᱱ ᱴᱟᱭᱤᱢ ᱨᱮ ᱡᱩᱫᱤ ᱦᱮᱸ ᱵᱟᱝ ᱵᱟᱝᱵᱤᱱ ᱠᱚᱨᱟᱣᱟ ᱥᱮ ᱚᱱᱟ ᱫᱚ ᱴᱟᱭᱤᱢ ᱨᱮᱫᱚ ᱵᱟᱝ ᱦᱩᱭᱩᱜ ᱛᱟᱵᱤᱱᱟ ᱪᱮᱫᱟᱜ ᱥᱮ ᱚᱱᱟ ᱫᱚ ᱯᱚᱨᱮ ᱛᱮᱵᱤᱱ ᱯᱚᱥᱛᱟᱟᱜᱼᱟ, ᱟᱨᱠᱤ ᱡᱮ ᱥᱟᱞᱟ ᱴᱟᱭᱤᱢ ᱨᱮ ᱨᱚᱦᱚᱭ ᱞᱮᱱᱠᱷᱟᱱ ᱡᱤᱱᱤᱥᱴᱟᱜ ᱵᱷᱟᱹᱜᱤ ᱠᱚᱜᱼᱟ᱾ ᱟᱫᱚ ᱚᱱᱠᱟ ᱜᱮ ᱜᱮ ᱟᱵᱚᱣᱟᱜ ᱚᱥᱩᱵᱤᱫᱟ ᱢᱟ ᱱᱚᱸᱰᱮ ᱜᱮᱥᱮ ᱡᱮ ᱵᱟᱭ ᱡᱟᱹᱲ ᱟᱵᱚᱱ ᱠᱷᱟᱱ ᱪᱤᱠᱟᱹ ᱛᱮᱵᱚᱱ ᱨᱚᱦᱚᱭᱟ ᱦᱟᱸᱜ?
ᱮᱠ ᱚᱱᱮ ᱚᱱᱟ ᱫᱚ ᱟᱹᱰᱤ ᱤᱭᱟᱹ ᱚᱱᱮ ᱚᱱᱟ ᱠᱟᱱ ᱜᱮᱭᱟ ᱦᱟᱸᱜ ᱟᱨ ᱟᱞᱮ ᱦᱚᱸ ᱟᱹᱰᱤ ᱵᱷᱟᱵᱽᱱᱟ ᱵᱩᱡᱷᱟᱹᱜ ᱠᱟᱱ ᱛᱟᱦᱮᱱᱟ ᱮᱱᱛᱮᱫ᱾ ᱟᱭᱢᱟ ᱫᱤᱱ ᱠᱷᱚᱱ ᱜᱚᱴᱟ ᱯᱟᱦᱴᱟᱧ ᱟᱸᱡᱚᱢ ᱮᱫᱟ ᱫᱟᱜ ᱵᱟᱲᱟᱭᱮᱫ ᱢᱮᱱᱠᱷᱟᱱ ᱟᱞᱮ ᱱᱟᱠᱷᱟ ᱜᱮ ᱪᱮᱫᱟᱜ ᱵᱟᱭ ᱫᱟᱜ ᱮᱫᱟ᱾ ᱱᱚᱜᱼᱚᱭ ᱱᱤᱭᱟᱹ ᱵᱷᱟᱵᱽᱱᱟ ᱫᱩᱠ ᱜᱮ ᱵᱩᱡᱷᱟᱹᱜ ᱠᱟᱱ ᱛᱟᱦᱮᱱᱟ᱾ ᱟᱫᱚ, ᱦᱚᱞᱟ ᱢᱫᱷᱮᱨ ᱜᱮ ᱫᱟᱜ ᱵᱟᱲᱟᱣ ᱟᱠᱟᱫᱟ ᱮᱱᱨᱮᱦᱚᱸ ᱢᱟᱱᱮ ᱱᱚᱣᱟ ᱫᱚ ᱥᱚᱱᱛᱩᱥᱴᱤ ᱞᱮᱠᱟ ᱫᱚ ᱵᱟᱭ ᱫᱟᱜ ᱟᱠᱟᱫᱟ᱾ ᱮᱱᱛᱜ ᱜᱚᱴᱟ ᱫᱚ ᱯᱟᱦᱴᱟ ᱫᱚ ᱵᱟᱝ ᱯᱮᱨᱮᱡ ᱵᱟᱲᱟ ᱟᱠᱟᱱᱟ ᱟᱫᱚ ᱮᱱᱨᱮᱦᱚᱸ ᱚᱠᱟ ᱚᱠᱟ ᱡᱟᱭᱜᱟ ᱯᱮᱨᱮᱡ ᱟᱠᱟᱱᱟ ᱚᱱᱟ ᱠᱚᱨᱮ ᱦᱩᱭᱩᱜᱼᱟ ᱾ᱢᱟᱱᱮ ᱨᱚᱦᱚᱭ ᱦᱩᱭᱩᱜ ᱠᱟᱱᱟ ᱦᱟᱸᱜ ᱟᱫᱚ ᱟᱞᱮ ᱢᱟ ᱱᱚᱜᱼᱚᱭ ᱦᱟᱸᱜ ᱥᱮᱨᱢᱟ ᱡᱟᱹᱲᱤ ᱫᱟᱜ ᱵᱷᱚᱨᱥᱟ ᱜᱮ ᱢᱮᱱᱟᱜ ᱞᱮᱭᱟ ᱚᱱᱟ ᱠᱷᱟᱹᱛᱤᱨ ᱛᱮ ᱢᱤᱫ ᱵᱚᱪᱷᱚᱨ ᱥᱮ ᱢᱤᱫ ᱥᱮᱨᱢᱟ ᱨᱮ ᱢᱤᱫ ᱫᱷᱟᱣ ᱜᱮ ᱦᱟᱸᱜ ᱞᱮ ᱪᱟᱥ ᱮᱫᱟ ᱦᱩᱲᱩ ᱠᱚᱫᱚ ᱟᱫᱚ ᱟᱯᱮᱜ ᱜᱮ ᱛᱤᱱᱟᱹᱜ ᱫᱷᱟᱣ ᱚᱵᱮ ᱦᱩᱲᱩ ᱯᱮ ᱪᱟᱥ ᱮᱫᱟ ᱢᱤᱫ ᱫᱷᱟᱣ ᱜᱮ ᱦᱟᱸᱜ ᱮᱱᱛᱮᱫ ᱟᱯᱮ ᱦᱚᱸ ᱥᱮᱨᱢᱟ ᱡᱟᱹᱲᱤ ᱫᱟᱜ ᱵᱷᱚᱨᱥᱟ ᱨᱮᱱᱟᱜ ᱯᱮ ᱥᱮ ᱪᱮᱫ ᱞᱮᱠᱟ?
ᱟᱫᱚ ᱜᱚᱢᱠᱮ ᱟᱞᱮ ᱥᱮᱫ ᱢᱟ ᱵᱟᱨ ᱫᱷᱟᱣ ᱜᱮᱞᱮ ᱪᱟᱥᱟ ᱵᱟᱨᱭᱟ ᱥᱤᱡᱤᱱ ᱜᱮ ᱟᱨᱠᱤ,
ᱟᱪᱪᱷᱟ ᱟᱪᱪᱷᱟ
ᱟᱫᱚ ᱢᱟᱱᱮ ᱱᱤᱭᱟᱹ ᱥᱤᱡᱤᱱ ᱢᱟ ᱮ ᱫᱟᱜ ᱥᱤᱡᱤᱱ ᱠᱟᱱᱟ ᱱᱚᱣᱟ ᱫᱚ ᱟᱥ ᱟᱥᱟᱲ ᱵᱚᱸᱜᱟ ᱡᱟᱦᱟᱸ ᱵᱚᱱ ᱨᱚᱦᱚᱭᱟ ᱟᱨᱠᱤ
ᱦᱮᱸ ᱦᱩᱸ
ᱟᱫᱚ ᱟᱨ ᱢᱤᱫᱴᱟᱝ ᱥᱤᱡᱤᱱ ᱢᱮᱱᱟᱜᱼᱟ ᱚᱱᱟ ᱫᱚ ᱦᱩᱭᱩᱜ ᱠᱟᱱᱟ ᱥᱤᱛᱩᱝ ᱥᱤᱡᱤᱱ ᱟᱨᱠᱤ ᱡᱟᱦᱟᱸ ᱥᱤᱛᱩᱝ ᱫᱤᱱ ᱥᱤᱛᱩᱝ ᱦᱳᱲᱩ᱾
ᱦᱮᱸ ᱦᱮᱸ
ᱟᱫᱚ ᱟᱞᱮ ᱥᱮᱫ ᱫᱚ ᱦᱟᱸᱜ ᱢᱚᱴᱚᱨ ᱠᱚᱫᱚ ᱢᱮᱱᱟᱜᱼᱟ, ᱟᱨᱠᱤ ᱢᱟᱨᱥᱟᱞ ᱢᱤᱱᱤ ᱡᱟᱦᱟᱸ ᱠᱚ ᱞᱟᱹᱭᱟ ᱟᱨᱠᱤ ᱠᱟᱨᱮᱱ ᱛᱮ ᱡᱟᱦᱟᱸ ᱦᱮᱸ ᱪᱟᱹᱞᱩᱜᱼᱟ ᱡᱟᱦᱟ
ᱟᱪᱪᱷᱟ ᱟᱪᱪᱷᱟ
ᱟᱨᱦᱚᱸ ᱱᱤᱛᱚᱜ ᱢᱟ ᱥᱮᱨᱢᱟ ᱡᱟᱹᱲᱤ ᱪᱷᱟᱲᱟ ᱱᱤᱛᱚᱜ ᱥᱮᱨᱢᱟ ᱡᱟᱹᱲᱤ ᱨᱮᱱᱟᱜ ᱨᱚᱦᱚᱭ ᱠᱟᱱᱟ ᱛᱚ ᱟᱫᱚ ᱱᱤᱛᱚᱜ ᱫᱚ ᱥᱮᱨᱢᱟ ᱪᱷᱟᱲᱟ ᱫᱚ ᱵᱟᱠᱚ ᱮᱢᱚᱜᱼᱟ ᱦᱮᱸ ᱠᱟᱨᱮᱱᱴ ᱫᱚ ᱦᱟᱸᱜ ᱠᱟᱨᱮᱱᱴ ᱦᱟᱸᱜ ᱞᱟᱭᱤᱱ ᱡᱟᱦᱟᱸ ᱞᱤᱧ ᱞᱟᱹᱭ ᱦᱮᱸ ᱢᱚᱴᱚᱨ ᱠᱚ ᱢᱮᱱᱟᱜ ᱛᱟᱞᱮᱭᱟ ᱟᱫᱚ ᱚᱱᱟ ᱫᱚ ᱜᱚᱴᱟ ᱫᱚ ᱵᱟᱹᱱᱩᱜ-ᱟ ᱥᱮ ᱟᱥᱚᱞ ᱵᱟᱨ ᱜᱚᱴᱟ ᱡᱟᱭᱜᱟ ᱵᱟᱹᱱᱩᱜᱼᱟ ᱟᱨᱠᱤ ᱢᱤᱫ ᱵᱟᱨ ᱡᱟᱭᱜᱟ ᱨᱮ ᱢᱮᱱᱟᱜᱼᱟ
ᱠᱩᱞᱟᱹᱭ ᱦᱟᱸᱜ ᱚᱱᱟ ᱦᱮᱸ
ᱟᱫᱚ ᱚᱱᱟ ᱜᱮ ᱟᱫᱚ ᱛᱟᱦᱚᱞᱮ ᱜᱚᱝᱠᱮ ᱪᱮᱫ ᱦᱩᱲᱩ ᱠᱚᱫᱚ ᱯᱮ ᱪᱟᱥ ᱵᱟᱲᱟᱭᱮᱫᱟ ᱱᱤᱭᱟᱹ ᱜᱷᱟᱹᱲᱤᱡ ᱫᱚ ᱦᱟᱸᱜ ᱚᱱᱟ ᱫᱷᱟᱨᱮ
ᱟᱞᱮ ᱥᱮᱫ ᱫᱚᱢ ᱢᱮᱱᱫᱟᱲᱮᱭᱟᱜᱼᱟ ᱱᱚᱜ-ᱚᱭ ᱱᱤᱛᱟᱜ ᱢᱤᱫ ᱥᱮᱨᱢᱟ ᱨᱮ ᱢᱤᱫ ᱫᱷᱟᱣ ᱜᱮᱞᱮ ᱪᱟᱥᱟ ᱟᱨ ᱱᱚᱣᱟ ᱟᱞᱮᱥᱮᱫ ᱫᱚ ᱡᱟᱦᱟᱸᱱᱟᱜ ᱜᱮ ᱱᱚᱝᱠᱟ ᱥᱩᱵᱤᱫᱷᱟ ᱵᱟᱹᱱᱩᱜᱼᱟ ᱫᱟᱜ ᱨᱮᱱᱟᱜ ᱮᱴᱟᱜ ᱱᱚᱣᱟ ᱢᱚᱴᱚᱨ ᱮᱢᱟᱱ ᱦᱚᱸ ᱵᱟᱹᱱᱩᱜᱼᱟ ᱵᱟᱝ ᱫᱚ ᱠᱮᱱᱮᱞ ᱥᱤᱥᱴᱮᱢ ᱢᱮᱱᱟᱜ ᱵᱟᱝ ᱫᱚ ᱡᱟᱦᱟᱱᱟᱜ ᱚᱱᱠᱟ ᱠᱚ ᱞᱟᱜᱟᱣ ᱵᱟᱲᱟ ᱟᱠᱟᱫ ᱞᱮ ᱟᱞᱮ ᱫᱚ ᱮᱠᱮᱱ ᱥᱮᱨᱢᱟ ᱡᱟᱹᱲᱤ ᱫᱟᱜ ᱵᱷᱚᱨᱥᱟ ᱜᱮ ᱥᱮ ᱱᱚᱣᱟ ᱜᱟᱰᱟ ᱥᱚᱰᱚᱜ ᱠᱚ ᱫᱟᱜ ᱛᱟᱦᱮᱱ ᱠᱷᱟᱡ ᱚᱸᱰᱮ ᱠᱷᱚᱡ ᱜᱮ ᱦᱟᱜ ᱟᱫᱚ ᱦᱩᱲᱩ ᱪᱟᱥ ᱞᱮᱠᱟ ᱫᱚᱢ ᱢᱮᱱ ᱫᱟᱲᱮᱭᱟᱜᱼᱟ ᱡᱟᱹᱥᱛᱤ ᱡᱟᱹᱥᱛᱤ ᱠᱟᱭᱛᱮ ᱟᱞᱮᱥᱮᱫ ᱫᱚ ᱚᱱᱟ ᱥᱚᱨᱱᱟ ᱦᱩᱲᱩ ᱠᱚ ᱪᱟᱥᱟ ᱟᱨ ᱥᱟᱶ ᱥᱟᱶᱛᱮ ᱵᱷᱟᱹᱫᱟᱹᱭ ᱦᱩᱲᱩ ᱵᱷᱟᱹᱫᱟᱹᱭ ᱦᱩᱲᱩ ᱫᱚ ᱦᱟᱸᱜ ᱢᱟᱱᱮ ᱩᱥᱟᱹᱨᱟ ᱜᱮ ᱦᱩᱭ ᱜᱚᱫᱚᱜᱼᱟ ᱟᱫᱚ ᱡᱟᱦᱟᱸᱭᱟᱜ ᱢᱟᱱᱮ ᱡᱟᱦᱟᱸ ᱡᱟᱭᱜᱟ ᱨᱮ ᱢᱟᱱᱮ ᱚᱱᱠᱟ ᱠᱚᱢ ᱫᱟᱜ ᱡᱟᱹᱲᱤ ᱞᱮᱱᱠᱷᱟᱡ ᱛᱚᱵᱮ ᱚᱱᱟ ᱡᱟᱭᱜᱟ ᱨᱮᱫᱚ ᱦᱟᱸᱜ ᱱᱚᱝᱠᱟ ᱵᱷᱟᱫᱟᱹᱭ ᱠᱚ ᱪᱟᱥ ᱦᱩᱭᱩᱜᱼᱟ ᱟᱨ ᱵᱷᱟᱫᱟᱹᱭ ᱫᱚ ᱦᱟᱜ ᱩᱥᱟᱹᱨᱟ ᱜᱮ ᱢᱟᱱᱮ ᱦᱩᱭ ᱜᱚᱫᱚᱜᱼᱟ ᱟᱨ ᱡᱟᱹᱥᱛᱤ ᱠᱟᱭ ᱛᱮᱫᱚᱢ ᱢᱮᱱ ᱫᱟᱲᱮᱭᱟᱜᱼᱟ ᱥᱚᱨᱱᱟ ᱜᱮ ᱟᱞᱮ ᱥᱮᱫ ᱦᱚᱸᱞᱮ ᱪᱟᱥ ᱮᱫᱟ ᱱᱟᱣᱟ ᱱᱟᱣᱟ ᱢᱟᱱᱮ ᱤᱛᱟᱹ ᱫᱚ ᱦᱟᱜ ᱟᱹᱰᱤ ᱠᱚᱢ ᱦᱚᱲ ᱠᱚ ᱠᱤᱨᱤᱧᱟ ᱵᱚᱞᱮ ᱱᱟᱣᱟ ᱵᱚᱪᱷᱚᱨ ᱱᱟᱣᱟ ᱤᱛᱟᱹᱭ ᱠᱤᱨᱤᱧ ᱮᱫᱟ ᱚᱱᱠᱟ ᱫᱚ ᱦᱟᱸᱜ ᱵᱟᱝ ᱢᱟᱱᱮ ᱢᱟᱨᱮ ᱵᱚᱪᱷᱚᱨ ᱚᱠᱟᱴᱟᱜ ᱥᱟᱨᱮᱡ ᱛᱟᱦᱮᱸ ᱠᱟᱱᱟ ᱤᱛᱟᱹ ᱚᱱᱮ ᱚᱱᱟ ᱠᱚ ᱤᱛᱟᱹᱭᱟ ᱡᱟᱹᱥᱛᱤ ᱠᱟᱭ ᱦᱚᱲ ᱫᱚ ᱦᱟᱜ ᱟᱫᱚ ᱱᱮᱛᱟᱨ ᱮᱱᱦᱚᱸ ᱨᱮᱦᱚᱸ ᱱᱟᱣᱟ ᱱᱟᱣᱟ ᱦᱩᱲᱩ ᱠᱚ ᱠᱤᱨᱤᱧ ᱮᱫ ᱠᱟᱱ ᱜᱮᱭᱟ ᱟᱫᱚ ᱟᱹᱰᱤ ᱠᱚᱢ ᱦᱟᱸᱜ ᱟᱯᱮᱥᱮᱫ ᱜᱮ ᱵᱚᱞᱮ ᱪᱮᱫ ᱦᱩᱲᱩ ᱠᱚᱯᱮ ᱪᱟᱥᱟ ᱛᱚᱵᱮ
ᱟᱞᱮ ᱫᱚ ᱟᱞᱮ ᱦᱚᱸ ᱚᱱᱮ ᱡᱟᱦᱟ ᱵᱤᱵ ᱞᱟᱹᱭ ᱠᱮᱫᱟ ᱥᱚᱨᱱᱚ ᱟᱨ ᱚᱱᱮ ᱞᱚᱞᱟᱴ ᱠᱚ ᱞᱟᱹᱭᱟ ᱟᱨᱚ ᱵᱤᱵᱤ ᱟᱨᱚ ᱟᱞᱮᱥᱮᱫ ᱫᱚᱠᱚ ᱪᱟᱥ ᱜᱮᱭᱟ ᱟᱹᱰᱤ ᱨᱚ ᱠᱚᱢ ᱦᱩᱲᱩ ᱜᱮᱠᱚ ᱪᱟᱥᱟ ᱟᱫᱚ ᱟᱞᱮ ᱫᱚᱞᱮ ᱱᱤᱭᱟᱹ ᱪᱟᱨᱟ ᱞᱮ ᱜᱤᱰᱤ ᱠᱮᱫᱟ ᱥᱚᱨᱱᱚ ᱦᱩᱲᱩ ᱜᱮ ᱵᱩᱡᱷᱟᱹᱣ ᱠᱮᱫᱟᱵᱤᱱ
ᱟᱪᱪᱷᱟ ᱟᱪᱪᱷᱟ ᱟᱫᱚ ᱱᱚᱣᱟ ᱫᱚ ᱢᱟᱱᱮ ᱤᱛᱟᱹ ᱫᱚ ᱯᱮᱠᱮᱴ ᱵᱟᱞᱟ ᱯᱮ ᱠᱤᱨᱤᱧ ᱮᱫᱟ ᱥᱮ ᱚᱱᱮ ᱞᱟᱦᱟ ᱵᱚᱪᱷᱚᱨ ᱨᱮᱱᱟᱜ ᱦᱩᱲᱩ ᱜᱮ ᱥᱟᱨᱮᱡᱟᱜ ᱯᱮ ᱟᱯᱷᱚᱨ ᱠᱟᱜ ᱠᱟᱱᱟ ᱦᱟᱸᱜ
ᱦᱮᱸ ᱜᱚᱝᱠᱮ ᱟᱞᱮ ᱫᱚ ᱯᱮᱠᱮᱴ ᱨᱮᱱᱟᱜ ᱞᱮ ᱦᱟᱛᱟᱣ ᱞᱮᱫᱟ ᱟᱨᱠᱤ ᱞᱟᱦᱟ ᱵᱚᱪᱷᱚᱨ ᱟᱫᱚ ᱱᱤᱭᱟᱹ ᱫᱷᱟᱣ ᱫᱚ ᱵᱟᱞᱮ ᱦᱟᱛᱟᱣ ᱟᱠᱟᱫᱟ ᱚᱱᱟ ᱦᱩᱲᱩ ᱜᱮᱞᱮ ᱦᱟᱸᱜ ᱪᱟᱨᱟ ᱟᱠᱟᱫᱟ ᱦᱟᱸᱜ
ᱟᱪᱪᱷᱟ ᱟᱪᱪᱷᱟ ᱦᱮᱸ ᱢᱟᱱᱮ ᱱᱚᱜᱼᱚ ᱱᱚᱝᱠᱟ ᱫᱚ ᱴᱷᱤᱠ ᱜᱮᱭᱟ ᱡᱮ ᱢᱤᱫ ᱵᱚᱪᱷᱚᱨᱚᱢ ᱠᱤᱨᱤᱧ ᱠᱮᱫᱟ ᱯᱮᱠᱮᱴ ᱨᱮᱱᱟᱜ ᱛᱚ ᱫᱚᱦᱚᱲᱟ ᱵᱚᱪᱷᱚᱨ ᱱᱚᱝᱠᱟ ᱚᱱᱟᱜᱮᱢ ᱤᱭᱟᱹ ᱠᱮᱫᱟ ᱢᱮᱱᱠᱷᱟᱱ ᱟᱫᱚᱢ ᱡᱟᱭᱜᱟ ᱨᱮ ᱥᱮ ᱟᱞᱮ ᱥᱮᱫ ᱡᱟᱹᱥᱛᱤ ᱠᱟᱭᱛᱮᱢ ᱧᱮᱞ ᱞᱮᱠᱷᱟᱡ ᱫᱚ ᱦᱟᱜ ᱚᱠᱟᱴᱟᱜ ᱢᱟᱨᱮ ᱦᱩᱲᱩ ᱠᱟᱱᱟ ᱚᱱᱟᱴᱟᱜ ᱜᱮ ᱯᱨᱚᱛᱛᱮᱠ ᱵᱚᱪᱷᱚᱨ ᱥᱮ ᱜᱚᱴᱟ ᱵᱚᱪᱷᱚᱨ ᱤᱱᱟᱹ ᱜᱮᱠᱚ ᱪᱟᱥ ᱵᱟᱲᱟᱭᱟ ᱟᱫᱚ ᱱᱚᱜᱼᱚ ᱱᱚᱝᱠᱟ ᱨᱮᱫᱚᱢ ᱢᱮᱱ ᱫᱟᱲᱮᱭᱟᱜᱼᱟ ᱟᱹᱰᱤ ᱡᱟᱹᱥᱛᱤ ᱚᱱᱟ ᱪᱟᱥᱼᱵᱟᱥ ᱵᱟᱝ ᱦᱩᱭᱩᱜ ᱛᱟᱠᱚᱣᱟ ᱟᱹᱰᱤ ᱡᱟᱹᱥᱛᱤ ᱱᱚᱝᱠᱟ ᱢᱟᱱᱮ ᱱᱟᱣᱟ ᱱᱟᱣᱟ ᱥᱮ ᱱᱟᱣᱟ ᱵᱷᱮᱨᱟᱭᱴᱤᱢ ᱠᱤᱨᱤᱧ ᱞᱮᱠᱷᱟᱡ ᱫᱚ ᱦᱟᱜ ᱢᱟᱱᱮ ᱢᱚᱡᱽ ᱪᱮᱫ ᱚᱱᱟᱨᱮ ᱢᱤᱫᱴᱟᱝ ᱱᱤᱭᱩᱴᱨᱮᱥᱚᱱ ᱥᱮ ᱢᱤᱫᱴᱟᱝ ᱯᱳᱥᱟᱠᱛᱟ ᱛᱩᱣᱟᱞ ᱞᱮᱠᱟ ᱛᱟᱦᱮᱱᱟ ᱟᱫᱚ ᱢᱟᱨᱮ ᱦᱩᱲᱩ ᱞᱮᱱᱠᱷᱟᱱ ᱫᱚ ᱚᱱᱟ ᱨᱮᱱᱟᱜ ᱚᱠᱟ ᱤᱭᱟᱹ ᱠᱟᱱᱟ ᱜᱩᱱ ᱠᱟᱱᱟ ᱠᱚᱢ ᱤᱫᱤᱜᱼᱟ ᱯᱟᱥᱮᱡ ᱚᱱᱠᱟᱧ ᱟᱱᱫᱟᱡᱽ ᱵᱟᱲᱟ ᱟᱠᱟᱫᱟ ᱥᱮ ᱚᱱᱠᱟ ᱠᱚ ᱞᱟᱹᱭ ᱵᱟᱲᱟᱭᱟ ᱟᱫᱚ ᱮᱱ ᱨᱮᱦᱚᱸ ᱠᱚ ᱪᱟᱥ ᱜᱮᱭᱟ ᱚᱱᱟ ᱨᱮᱱᱟᱜ ᱠᱟᱨᱚᱱ ᱫᱚᱢ ᱢᱮᱱ ᱫᱟᱲᱮᱭᱟᱜᱼᱟ ᱱᱚᱶᱟ ᱯᱚᱭᱥᱟ ᱴᱟᱠᱟ ᱥᱮ ᱤᱛᱟᱹ ᱠᱤᱨᱤᱧ ᱞᱟᱹᱜᱤᱫ ᱚᱠᱟ ᱯᱚᱭᱥᱟ ᱠᱚᱦᱟᱸᱜ ᱩᱱᱟᱹᱜ ᱵᱟᱝ ᱦᱩᱭᱩᱜ ᱛᱟᱠᱚ ᱛᱮ ᱟᱫᱚ ᱤᱱᱟᱹ ᱠᱚ ᱥᱟᱨᱮᱡ ᱵᱟᱲᱟ ᱠᱟᱜᱼᱟ
ᱟᱪᱪᱷᱟ ᱜᱚᱝᱠᱮ ᱟᱫᱚ ᱢᱮᱱ ᱦᱩᱭᱩᱜ ᱠᱟᱱᱟ ᱚᱱᱟ ᱡᱤᱱᱤᱥ ᱢᱟᱱᱮ ᱡᱟᱦᱟᱸ ᱵᱤᱱ ᱞᱟᱹᱭ ᱠᱮᱫᱟ ᱪᱟᱨᱟ ᱚᱱᱟ ᱫᱚ ᱪᱟᱨᱟ ᱦᱚᱸᱛᱚ ᱫᱟᱢ ᱜᱮᱭᱟ ᱥᱮ ᱜᱚᱝᱠᱮ ᱟᱫᱚ ᱚᱱᱟ ᱛᱮ ᱥᱮᱨᱢᱟ ᱡᱟᱦᱟᱸ ᱪᱟᱥ ᱦᱩᱭ ᱟᱠᱟᱱᱟ ᱚᱱᱟ ᱫᱚ ᱯᱚᱨᱮ ᱥᱮᱨᱢᱟ ᱫᱚ ᱜᱟᱱᱚᱜ ᱫᱚ ᱵᱟᱨ ᱫᱷᱟᱣ ᱛᱚ ᱜᱟᱱᱚᱜᱼᱟ
ᱮᱠᱟᱞ ᱮᱠᱟᱞ ᱦᱮᱸ ᱢᱟᱱᱮ ᱵᱟᱨ ᱫᱷᱟᱣ ᱫᱚᱢ ᱤᱭᱟᱹ ᱞᱮᱠᱟ ᱫᱚ ᱤᱭᱟᱹᱜ ᱜᱮᱭᱟ ᱢᱮᱱ ᱠᱷᱟᱱ ᱟᱞᱮ ᱥᱮᱫ ᱫᱚ ᱚᱱᱮᱧ ᱞᱟᱹᱭ ᱠᱮᱫ ᱞᱮᱠᱟ ᱢᱟᱱᱮ ᱢᱤᱫᱴᱟᱹᱝ ᱚᱠᱟ ᱠᱤᱨᱤᱧᱟᱜ ᱪᱟᱨᱟ ᱥᱮ ᱚᱠᱟ ᱠᱷᱚᱡ ᱠᱚ ᱮᱦᱚᱵ ᱯᱟᱹᱦᱤᱞ ᱠᱷᱚᱡ ᱠᱚ ᱚᱸᱻ ᱟᱯᱷᱚᱨ ᱟᱹᱜᱩᱭᱟ ᱚᱱᱮ ᱚᱱᱟ ᱜᱮ ᱦᱟᱸᱜ ᱠᱚ ᱟᱯᱷᱚᱨ ᱵᱟᱲᱟᱭᱟ ᱜᱚᱴᱟ ᱵᱚᱪᱷᱚᱨ ᱜᱮ ᱟᱫᱚ ᱱᱮᱛᱟᱨ ᱫᱚ ᱮᱱᱦᱚᱸ ᱦᱚᱲ ᱠᱚ ᱦᱩᱫᱤᱥ ᱧᱚᱜ ᱮᱱᱟ ᱵᱟᱝ ᱱᱟᱣᱟ ᱱᱟᱣᱟ ᱪᱟᱣᱟᱨ ᱪᱟᱨᱟ ᱵᱚᱱ ᱠᱤᱨᱤᱧᱟ ᱥᱮ ᱱᱟᱣᱟ ᱱᱟᱣᱟ ᱤᱛᱟᱹ ᱵᱚᱱ ᱠᱤᱨᱤᱧᱟ ᱦᱳᱲᱳ ᱤᱛᱟᱹ ᱛᱚ ᱚᱱᱮ ᱚᱱᱠᱟ ᱛᱮ ᱮᱱᱦᱚᱸ ᱱᱮᱛᱟᱨ ᱫᱚᱠᱚ ᱦᱩᱫᱤᱥ ᱵᱚᱫᱚᱞ ᱟᱠᱟᱱ ᱛᱟᱠᱚᱣᱟ ᱦᱟᱸᱜ ᱢᱮᱱ ᱫᱟᱲᱮᱭᱟᱜᱼᱟ
ᱟᱫᱚ ᱜᱚᱝᱠᱮ ᱡᱟᱦᱟᱸ ᱟᱯᱮ ᱪᱮᱫ ᱞᱤᱧ ᱞᱟᱹᱭᱟ ᱡᱮ ᱚᱱᱟ ᱠᱚᱨᱮ ᱦᱮᱸ ᱡᱟᱦᱟᱸ ᱢᱟᱱᱮ ᱫᱤᱠᱩ ᱦᱚᱲ ᱫᱤᱠᱩ ᱡᱟᱹᱛᱤ ᱦᱚᱲ ᱡᱩᱫᱤ ᱠᱚ ᱢᱮᱱᱟᱜ ᱠᱚ ᱠᱷᱟᱱ ᱩᱱᱠᱩ ᱦᱚᱸᱠᱚ ᱪᱮᱱᱡᱽ ᱜᱮᱭᱟ ᱛᱚ ᱩᱱᱠᱩᱣᱟᱜ ᱧᱮᱞ ᱛᱮ ᱟᱵᱚ ᱥᱟᱱᱛᱟᱲ ᱦᱚᱸᱠᱚ ᱪᱮᱱᱡᱽ ᱤᱫᱤᱭᱮᱫᱟ ᱚᱱᱠᱟ ᱦᱚᱸ ᱦᱩᱭ ᱫᱟᱲᱮᱭᱟᱜᱼᱟ
ᱮᱠᱟᱞ ᱮᱠᱟᱞ ᱦᱮᱸ ᱚᱱᱮ ᱚᱱᱟ ᱦᱚᱸ ᱠᱟᱱ ᱜᱮᱭᱟ ᱟᱫᱚ ᱟᱞᱮ ᱥᱮᱫ ᱫᱚ ᱢᱟᱱᱮ ᱡᱟᱹᱥᱛᱤ ᱠᱟᱭᱛᱮ ᱢᱟᱱᱮ ᱮᱠᱷᱮᱱ ᱦᱚᱲ ᱟᱵᱚ ᱦᱚᱲ ᱜᱮ ᱢᱮᱱᱟᱜ ᱠᱚᱛᱮ ᱟᱨ ᱫᱤᱠᱩ ᱫᱚ ᱦᱟᱸᱜ ᱢᱮᱱ ᱫᱟᱲᱮᱭᱟᱜᱼᱟ ᱟᱹᱰᱤ ᱡᱟᱹᱥᱛᱤ ᱱᱚᱣᱟ ᱵᱟᱡᱟᱨ ᱠᱚᱨᱮ ᱜᱮ ᱢᱮᱱᱟᱜ ᱠᱚᱛᱮ ᱚᱱᱟ ᱛᱮ ᱩᱱᱟᱹᱜ ᱡᱟᱹᱥᱛᱤ ᱵᱟᱰᱟᱭ ᱵᱟᱹᱱᱩᱜ ᱛᱟᱠᱚᱣᱟ ᱵᱚᱞᱮ ᱪᱮᱫ ᱞᱮᱠᱟ ᱦᱟᱹᱱᱤᱢ ᱧᱮᱞᱟ ᱢᱟᱱᱮ ᱥᱩᱨ ᱥᱩᱯᱩᱨ ᱨᱮ ᱫᱤᱠᱩ ᱠᱚᱠᱚ ᱛᱟᱦᱮᱱ ᱠᱷᱟᱱ ᱩᱱᱠᱩ ᱧᱮᱞ ᱛᱮᱢ ᱢᱮᱱᱟ ᱵᱚᱞᱮ ᱵᱟᱝ ᱦᱟᱹᱱᱠᱩ ᱠᱚ ᱟᱪᱪᱷᱟ ᱠᱚ ᱱᱚᱝᱠᱟ ᱠᱚ ᱪᱟᱥ ᱮᱫᱟ ᱟᱹᱰᱤ ᱡᱟᱹᱥᱛᱤ ᱦᱩᱭᱩᱜ ᱠᱟᱱ ᱛᱟᱠᱚᱣᱟ ᱟᱵᱚ ᱦᱚᱸ ᱱᱚᱝᱠᱟ ᱵᱚᱱ ᱪᱟᱥ ᱞᱮᱜᱮ ᱟᱫᱚ ᱟᱞᱮ ᱥᱮᱫ ᱫᱚ ᱢᱟᱱᱮ ᱮᱠᱮᱱ ᱦᱚᱲ ᱡᱟᱹᱛᱤ ᱥᱮ ᱟᱵᱚ ᱦᱚᱲ ᱜᱮ ᱢᱮᱱᱟᱜ ᱵᱚᱱᱟ ᱦᱟᱸᱜ ᱟᱫᱚ ᱚᱱᱟ ᱠᱷᱟᱹᱛᱤᱨ ᱛᱮ ᱦᱟᱸᱜ ᱪᱮᱫ ᱞᱮᱠᱟ ᱟᱵᱚ ᱦᱚᱲ ᱠᱚ ᱮᱴᱟᱜ ᱠᱚ ᱠᱚ ᱪᱟᱥᱟ ᱚᱱᱠᱟ ᱫᱷᱟᱨᱟ ᱜᱮ ᱫᱚᱥᱟᱨ ᱦᱚᱲ ᱦᱚᱸ ᱚᱱᱠᱟ ᱠᱚ ᱪᱟᱥᱟ ᱟᱫᱚ ᱱᱮᱛᱟᱨ ᱫᱚ ᱮᱱᱦᱚᱸ ᱵᱟᱰᱟᱭ ᱦᱩᱭ ᱟᱠᱟᱱᱟ ᱢᱳᱵᱟᱭᱤᱞ ᱠᱚᱛᱮ ᱥᱮ ᱦᱟᱱᱛᱮ ᱱᱷᱟᱛᱮ ᱪᱟᱞᱟᱣ ᱵᱟᱲᱟ ᱛᱮ ᱤᱱᱟᱹ ᱛᱮᱜᱮ ᱵᱟᱰᱟᱭᱚᱜ ᱠᱟᱱᱟ ᱦᱟᱸᱜ ᱵᱚᱞᱮ ᱪᱮᱫ ᱞᱮᱠᱟ ᱪᱟᱥ ᱞᱮᱠᱷᱟᱡ ᱢᱚᱸᱡᱽ ᱦᱩᱭᱩᱜᱼᱟ ᱱᱟᱯᱟᱭ ᱦᱩᱭᱩᱜᱼᱟ
ᱟᱪᱪᱷᱟ ᱟᱫᱚ ᱜᱚᱢᱠᱮ ᱛᱟᱦᱚᱞᱮ ᱚᱱᱟ ᱠᱚᱨᱮ ᱫᱚ ᱵᱟᱸᱫᱷ ᱜᱟᱰᱟ ᱠᱚᱫᱚ ᱵᱟᱹᱱᱩᱜᱼᱟ
ᱦᱮᱸ ᱜᱟᱰᱟ ᱥᱚᱰᱚᱜ ᱢᱮᱱᱟᱜ ᱜᱮᱭᱟ ᱠᱟᱹᱴᱤᱡ ᱢᱟᱹᱴᱤᱡ ᱢᱮᱱᱟᱜ ᱜᱮᱭᱟ ᱦᱟᱸᱜ ᱟᱨᱦᱚᱸ ᱯᱩᱠᱷᱨᱤ ᱥᱮ ᱱᱚᱣᱟ ᱜᱟᱹᱰᱭᱟᱹ ᱠᱚ ᱢᱮᱱᱟᱜ ᱜᱮᱭᱟ ᱟᱫᱚ ᱜᱚᱴᱟ ᱫᱤᱱ ᱫᱚᱢ ᱢᱮᱱ ᱫᱟᱲᱮᱭᱟᱜᱼᱟ ᱥᱮ ᱜᱚᱴᱟ ᱵᱚᱪᱷᱚᱨ ᱞᱮᱠᱟ ᱱᱚᱝᱠᱟ ᱫᱟᱜ ᱜᱮᱛᱚ ᱵᱟᱝ ᱛᱟᱦᱮᱱᱟ ᱫᱟᱜ ᱛᱟᱦᱮᱱᱟ ᱡᱚᱠᱷᱚᱱ ᱱᱚᱣᱟ ᱥᱮᱨᱢᱟ ᱡᱟᱹᱲᱤ ᱫᱟᱜᱟ ᱚᱱᱟ ᱜᱮ ᱦᱟᱸᱜ ᱴᱚᱸᱵᱟᱜᱼᱟ ᱟᱨ ᱮᱥᱥᱮ ᱫᱚ ᱵᱟᱝ ᱛᱟᱦᱮᱱᱟ ᱢᱮᱱ ᱫᱟᱲᱮᱭᱟᱜᱼᱟ ᱟᱫᱚ ᱮᱱ ᱨᱮᱦᱚᱸ ᱱᱚᱣᱟ ᱱᱮᱛᱟᱨ ᱫᱚ ᱦᱟᱸᱜ ᱢᱟᱱᱮ ᱱᱚᱣᱟ ᱵᱟᱹᱫᱽ ᱥᱮᱜ ᱨᱮ ᱠᱩᱧ ᱠᱚᱠᱚ ᱞᱟ ᱵᱟᱲᱟᱣ ᱠᱟᱜ ᱞᱮᱭᱟ ᱦᱟᱸᱜ ᱱᱚᱣᱟ ᱥᱚᱨᱠᱟᱨᱤ ᱦᱚᱛᱮ ᱛᱮ ᱱᱟᱨᱮᱜᱟ ᱡᱳᱡᱚᱱᱟ ᱦᱚᱛᱮ ᱛᱮ ᱛᱚ ᱚᱱᱮ ᱚᱱᱟ ᱛᱮᱦᱚᱸ ᱢᱟᱱᱮ ᱪᱟᱥ ᱵᱟᱥ ᱫᱚ ᱦᱩᱭᱩᱜ ᱠᱟᱱ ᱜᱮᱭᱟ ᱟᱫᱚ ᱦᱳᱲᱳ ᱫᱚ ᱦᱟᱸᱜ ᱵᱟᱝ ᱦᱳᱲᱳ ᱪᱷᱟᱰᱟ ᱠᱟᱛᱮᱫ ᱮᱴᱟᱜ ᱪᱟᱥ ᱚᱱᱟ ᱵᱟᱹᱫᱷ ᱠᱩᱧ ᱛᱮᱫᱚ ᱮᱱᱛᱮ ᱱᱚᱣᱟ ᱦᱳᱲᱳ ᱨᱮᱫᱚ ᱟᱹᱰᱤ ᱡᱟᱹᱥᱛᱤ ᱡᱟᱹᱥᱛᱤ ᱜᱮ ᱫᱟᱜ ᱠᱷᱟᱨᱪᱟᱜᱼᱟ ᱟᱨ ᱱᱚᱣᱟ ᱜᱚᱴᱟ ᱫᱤᱱ ᱢᱟᱱᱮ ᱱᱚᱣᱟ ᱠᱷᱚᱰᱚ ᱢᱤᱥᱼᱼ ᱢᱤᱥᱤᱱ ᱛᱮ ᱛᱚ ᱵᱟᱢ ᱨᱟᱠᱟᱵ ᱫᱟᱲᱮᱭᱟᱜᱼᱟ ᱮᱱᱛᱮ ᱚᱱᱟ ᱨᱮ ᱯᱟᱭᱥᱟ ᱞᱟᱜᱟᱜᱼᱟ ᱢᱟᱱᱮ ᱰᱤᱡᱮᱞ ᱠᱷᱟᱨᱪᱟ ᱥᱮ ᱥᱩᱱᱩᱢ ᱠᱷᱟᱨᱪᱟ ᱚᱱᱟ ᱨᱮ ᱟᱫᱚ ᱚᱱᱟ ᱤᱭᱟᱹ ᱛᱮ ᱢᱟᱱᱮ ᱡᱟ ᱛᱩᱲᱤ ᱠᱚᱠᱚ ᱪᱟᱥ ᱠᱷᱟᱡ ᱚᱠᱟ ᱫᱚ ᱦᱟᱸᱜ ᱱᱚᱣᱟ ᱦᱩᱲᱩ ᱠᱚ ᱨᱟᱠᱟᱵ ᱵᱟᱲᱟ ᱠᱟᱛᱮᱜ ᱱᱚᱣᱟ ᱟᱜᱷᱟᱲ ᱛᱟᱭᱱᱚᱢ ᱛᱩᱲᱤ ᱠᱚ ᱪᱟᱥᱟ ᱛᱩᱲᱤ ᱥᱟᱶ ᱥᱟᱶ ᱛᱮ ᱢᱩᱞᱟᱹ ᱟᱨᱦᱚᱸ ᱟᱭᱢᱟ ᱞᱮᱠᱟᱱ ᱫᱟᱹᱞ ᱫᱟᱹᱞ ᱨᱮᱦᱚᱸ ᱢᱮᱱ ᱫᱟᱲᱮᱭᱟᱜᱼᱟ ᱱᱚᱣᱟ ᱢᱟᱥᱨᱤ ᱵᱷᱩᱴ ᱠᱮᱥᱟᱹᱨᱤ ᱦᱚᱲᱮᱡ ᱚᱱᱮ ᱚᱱᱟ ᱠᱚ ᱪᱟᱥ ᱠᱷᱟᱡ ᱩᱱ ᱡᱚᱠᱷᱟᱡ ᱫᱚ ᱦᱟᱸᱜ ᱱᱚᱣᱟ ᱵᱟᱹᱫᱽ ᱠᱩᱧ ᱨᱮᱱᱟᱜ ᱫᱟᱜ ᱛᱮᱦᱟᱸᱜ ᱠᱚ ᱯᱟᱴᱟᱣᱟᱜᱼᱟ
ᱟᱪᱪᱷᱟ ᱟᱪᱪᱷᱟ
ᱟᱨ ᱟᱯᱮ ᱥᱮᱫ ᱛᱚᱵᱮ ᱱᱚᱣᱟ ᱟᱜᱷᱟᱬ ᱛᱟᱭᱱᱚᱢ ᱚᱠᱟ ᱦᱩᱲᱩ ᱠᱚ ᱨᱟᱠᱟᱵ ᱵᱟᱲᱟ ᱠᱟᱛᱮ ᱛᱚᱵᱮ ᱪᱮᱫ ᱠᱚᱯᱮ ᱪᱟᱥᱟ ᱮᱠᱮᱱ ᱦᱩᱲᱩ ᱜᱮ ᱦᱟᱸᱜ ᱥᱮ ᱦᱩᱲᱩ ᱪᱷᱟᱰᱟ ᱠᱟᱛᱮᱫ ᱵᱮᱱ ᱫᱩᱥᱨᱟ ᱱᱟᱜ ᱦᱚᱸᱯᱮ ᱪᱟᱥ ᱠᱮᱭᱟ
ᱦᱮᱸ ᱜᱚᱝᱠᱮ ᱱᱚᱣᱟ ᱯᱚᱨᱮ ᱢᱟᱱᱮ ᱪᱟᱥ ᱫᱚᱠᱚ ᱪᱟᱥ ᱜᱮᱭᱟ ᱢᱟᱱᱮ ᱚᱱᱟ ᱥᱤᱡᱤᱱ ᱨᱮᱫᱚ ᱦᱟᱸᱜ ᱥᱤᱛᱩᱝ ᱥᱤᱡᱟᱹᱱ ᱨᱮᱫᱚ ᱟᱫᱚ ᱚᱱᱮ ᱠᱚᱨᱚᱞᱟ ᱵᱤᱱ ᱟᱸᱡᱚᱢ ᱵᱟᱲᱟ ᱟᱠᱟᱫᱟ
ᱦᱩᱸ ᱠᱚᱨᱞᱟ ᱢᱚᱛᱟᱵ ᱠᱟᱨᱞᱟ ᱟᱞᱮ ᱥᱮᱫ ᱫᱚ ᱱᱚᱝᱠᱟ ᱠᱚ ᱢᱮᱛᱟᱜᱼᱟ
ᱦᱳᱭ ᱦᱳᱭ ᱟᱫᱚ ᱚᱱᱟ ᱚᱱᱟ ᱡᱤᱱᱤᱥᱴᱟᱜ ᱠᱚ ᱪᱟᱥ ᱜᱮᱭᱟ ᱚᱱᱟ ᱠᱚ ᱪᱟᱥ ᱜᱤ ᱡᱟᱹᱥᱛᱤ ᱠᱚ ᱪᱟᱥᱟ ᱟᱨ ᱚᱱᱟ ᱚᱱᱟ ᱦᱚᱸ ᱟᱨ ᱛᱟᱨᱯᱚᱨᱮ ᱚᱱᱮ ᱛᱩᱨᱵᱩᱡᱽ ᱠᱚᱵᱤᱱ ᱟᱸᱡᱚᱢ ᱵᱟᱲᱟ ᱠᱟᱜᱼᱟ
ᱮᱠᱟᱞ ᱮᱠᱟᱞ ᱛᱟᱨᱵᱩᱡᱽ ᱦᱮᱸ
ᱛᱚᱨᱵᱩᱡᱽ ᱫᱚ ᱦᱩᱭᱩᱜ ᱠᱟᱱᱟ ᱵᱷᱤᱛᱤᱨ ᱟᱨᱟᱜ ᱛᱟᱦᱮᱱ ᱱᱚᱜ
ᱮᱠᱟᱞ ᱮᱠᱟᱞ ᱮᱠᱟᱞ ᱚᱱᱟ ᱛᱟᱨᱵᱩᱡᱽ ᱜᱮᱞᱮ ᱢᱮᱛᱟᱜ ᱟᱞᱮᱥᱮᱫ ᱦᱚᱸ
ᱦᱳᱭ ᱦᱳᱭ ᱛᱚᱨᱵᱩᱡᱽ ᱚᱱᱟᱠᱚ ᱪᱟᱥᱟ ᱛᱟᱯᱚᱨᱮ ᱦᱩᱸ ᱟᱱᱟᱡᱽ ᱠᱚ ᱛᱩᱲᱤ ᱠᱚ
ᱦᱩᱸ
ᱛᱟᱯᱚᱨᱮ ᱢᱟᱱᱮᱭᱟ ᱮᱸ ᱦᱚᱛᱚᱫ ᱠᱚ ᱛᱟᱯᱚᱨᱮ ᱡᱟᱦᱟᱸ ᱛᱤᱱᱟᱹᱜ ᱥᱚᱵᱽᱡᱤ ᱢᱮᱱᱟᱜᱼᱟ ᱟᱨᱠᱤ ᱡᱚᱛᱚ ᱥᱚᱵᱽᱡᱤ ᱜᱮᱠᱚ ᱪᱟᱥᱟ ᱱᱚᱛᱮ ᱫᱚ ᱦᱟᱸᱜ
ᱟᱪᱪᱷᱟ ᱟᱪᱪᱷᱟ ᱟᱫᱚ ᱚᱠᱟ ᱠᱚᱢ ᱞᱟᱹᱭ ᱠᱮᱜᱼᱟ ᱦᱟᱸᱜ ᱠᱟᱨᱞᱟ ᱠᱚ ᱥᱮ ᱱᱚᱣᱟ ᱛᱟᱨᱵᱩᱡᱽ ᱠᱚ ᱥᱮ ᱛᱤᱱᱟᱹᱜ ᱥᱟᱵᱽᱡᱤ ᱮᱢᱟᱱ ᱩᱛᱩ ᱛᱮᱭᱟᱜ ᱡᱤᱱᱤᱥ ᱠᱚ ᱟᱫᱚ ᱱᱚᱣᱟ ᱫᱚ ᱢᱟᱱᱮ ᱠᱷᱮᱛ ᱨᱮᱜᱤ ᱯᱮ ᱪᱟᱥᱟ ᱥᱮ ᱪᱮᱫ ᱞᱮᱠᱟ ᱦᱟᱸᱜ ᱵᱚᱞᱮ
ᱦᱮᱸ ᱦᱮᱸ ᱱᱚᱣᱟ ᱫᱚ ᱠᱷᱮᱛ ᱢᱟᱱᱮ ᱜᱷᱩᱴᱩ ᱡᱟᱭᱜᱟ
ᱟᱪᱪᱷᱟ ᱟᱪᱪᱷᱟ ᱜᱷᱩᱴᱩ ᱡᱟᱭᱜᱟ ᱵᱟᱝ ᱦᱮᱸ ᱱᱚᱜᱼᱚᱭ ᱱᱚᱝᱠᱟ ᱟᱞᱮ ᱪᱚᱸ ᱱᱚᱣᱟ ᱜᱷᱩᱴᱩ ᱡᱟᱭᱜᱟ ᱥᱮ ᱵᱟᱲᱜᱮ ᱠᱚᱨᱮ ᱫᱚᱠᱚ ᱪᱟᱥ ᱜᱮᱭᱟ ᱟᱫᱚ ᱛᱤᱱᱟᱹᱜ ᱚᱱᱠᱟᱱ ᱱᱟᱹᱲᱤ ᱡᱤᱱᱤᱥ ᱠᱟᱱᱟ ᱢᱟᱱᱮ ᱦᱚᱛᱚᱫ ᱠᱚᱸᱰᱦᱷᱟ ᱥᱮ ᱱᱚᱣᱟ ᱠᱟᱨᱞᱟ ᱥᱮ ᱢᱟᱞᱦᱟᱱ ᱱᱚᱜᱼᱚᱭ ᱱᱤᱭᱟᱹ ᱫᱚ ᱦᱟᱸᱜ ᱢᱟᱱᱮ ᱠᱷᱮᱛ ᱥᱮ ᱱᱚᱣᱟ ᱵᱟᱲᱜᱮ ᱠᱚᱨᱮ ᱫᱚ ᱵᱟᱞᱮ ᱪᱟᱥ ᱪᱟᱥ ᱥᱮ ᱵᱟᱠᱩ ᱪᱟᱥᱟ ᱡᱟᱹᱥᱛᱤ ᱠᱟᱭᱛᱮ ᱢᱮᱱ ᱫᱟᱲᱮ ᱟᱢ ᱚᱱᱟ ᱵᱚᱫᱚᱞᱛᱮ ᱚᱲᱟᱜ ᱥᱩᱨ ᱥᱩᱯᱩᱨ ᱨᱮ ᱱᱚᱣᱟ ᱢᱟᱪᱟᱱ ᱞᱮᱠᱟ ᱠᱚ ᱵᱮᱱᱟᱣ ᱠᱟᱜᱼᱟ ᱥᱮ ᱢᱮᱱ ᱫᱟᱲᱮᱭᱟᱜᱼᱟ ᱱᱚᱣᱟ ᱢᱟᱲᱚᱢ ᱠᱟᱜᱼᱟ ᱠᱚ ᱥᱮ ᱡᱷᱟᱴᱟ ᱠᱟᱜᱼᱟ ᱠᱚ ᱟᱫᱚ ᱚᱱᱟ ᱨᱮᱜᱮ ᱦᱟᱸᱜ ᱠᱚ ᱤᱭᱟᱹ ᱠᱟᱜᱼᱟ ᱢᱟᱫ ᱛᱮᱠᱚ ᱡᱷᱟᱴᱟ ᱠᱟᱜᱼᱟ ᱪᱮᱛᱟᱱ ᱨᱮ ᱱᱚᱝᱠᱟ ᱠᱟᱨᱟ ᱠᱟᱹᱴᱩᱣᱟᱹᱜ ᱚᱱᱠᱟ ᱠᱚ ᱞᱟᱜᱟᱣ ᱠᱟᱜᱼᱟ ᱟᱫᱚ ᱚᱱᱟ ᱨᱮᱜᱤ ᱱᱟᱹᱲᱤᱜᱼᱟ ᱟᱫᱚ ᱚᱱᱟ ᱨᱮᱜᱮ ᱤᱭᱟᱹ ᱵᱟᱲᱟ ᱛᱚ ᱚᱱᱟ ᱫᱚ ᱜᱚᱴᱟ ᱵᱚᱪᱷᱚᱨ ᱛᱟᱦᱮᱱᱼᱟ ᱵᱚᱞᱮ ᱟᱡ ᱛᱮᱜᱮ ᱡᱟᱦᱟᱱᱼᱟᱜ ᱚᱥᱩᱵᱤᱫᱷᱟ ᱵᱟᱝ ᱟᱹᱭᱠᱟᱹᱜᱼᱟ ᱱᱚᱣᱟ ᱠᱷᱮᱛ ᱨᱮ ᱛᱟᱦᱮᱱ ᱠᱷᱟᱱ ᱫᱚ ᱚᱱᱟ ᱚᱪᱚᱜ ᱢᱮ ᱥᱮ ᱪᱤᱠᱟ ᱵᱟᱲᱟᱭ ᱢᱮ ᱦᱟᱱᱛᱮ ᱱᱟᱛᱮ ᱚᱱᱟ ᱤᱭᱟᱹᱛᱮ
ᱟᱪᱪᱷᱟ ᱟᱪᱪᱷᱟ
ᱟᱨ ᱛᱚᱵᱮ ᱱᱚᱜ ᱱᱚᱸᱰᱮ ᱜᱮ ᱟᱞᱟᱝᱼᱟᱜ ᱥᱟᱛᱟᱢ ᱢᱟ ᱱᱚᱸᱰᱮ ᱜᱮ ᱢᱩᱪᱟᱹᱫ ᱮᱱ ᱛᱟᱞᱟᱝᱟ